ᱦᱮᱸ ᱡᱚᱦᱟᱨ ᱜᱮ᱾
ᱦᱮᱸ ᱡᱚᱦᱟᱨ ᱜᱮ ᱡᱚᱦᱟᱨ ᱜᱮ ᱛᱟᱨᱯᱚᱨ ᱪᱮᱜ ᱠᱚ ᱪᱤᱠᱟᱹ ᱵᱟᱲᱟᱭ ᱦᱩᱭᱩᱜ
ᱮᱱᱮ ᱛᱳ ᱦᱮᱸ ᱱᱤᱛᱳᱝ ᱫᱚ ᱚᱲᱟᱜ ᱠᱚᱨᱮᱜ ᱜᱮ ᱱᱚᱜ-ᱚᱭ ᱛᱟᱞᱮ ᱯᱤᱴᱷᱟᱹ ᱠᱚ ᱡᱩᱜ ᱫᱟᱠᱚ ᱚᱲᱟᱜ ᱦᱚᱲ᱾
ᱚ ᱟᱪᱪᱷᱟ ᱪᱷᱟ ᱛᱟᱞᱮ ᱯᱮ ᱯᱤᱴᱷᱟᱹᱭᱮᱫᱟ?
ᱮᱸᱻ
ᱚ ᱟᱪᱪᱷᱟ ᱱᱟᱯᱟᱭ ᱜᱮ ᱱᱟᱯᱟᱭ ᱜᱮ ᱛᱟᱞᱮ ᱫᱚ ᱛᱟᱦᱚᱞᱮ ᱚᱱᱟ ᱫᱚ ᱪᱮᱫ ᱨᱮᱯᱮ ᱯᱤᱴᱷᱟᱹᱭ ᱫᱟ ᱥᱩᱱᱩᱢ ᱨᱮ ᱪᱷᱟᱠᱟᱣ ᱫᱟᱯᱮ ᱦᱚᱞᱚᱝ ᱢᱮᱥᱟ? ᱥᱮ ᱰᱩᱢᱵᱩᱜ ᱢᱩᱢᱵᱩᱜ ᱫᱟᱯᱮ
ᱦᱮᱸ ᱚᱱᱟ ᱫᱚ ᱥᱩᱱᱩᱢ ᱨᱮᱜᱮ ᱪᱷᱟᱠᱟᱣ ᱦᱩᱭᱩᱜ ᱠᱟᱱᱟ ᱾ ᱞᱩᱪᱤ ᱯᱤᱴᱷᱟᱹ ᱦᱩᱭᱩᱜ ᱠᱟᱱᱟ ᱚᱱᱟ ᱜᱮ ᱟᱫᱚ
ᱚ ᱟᱪᱪᱷᱟ ᱟᱪᱪᱷᱟ ᱞᱩᱪᱤ ᱟᱨ ᱚᱱᱠᱟ ᱮᱴᱟᱜ ᱨᱚᱠᱚᱢ ᱛᱮᱫᱚ ᱟᱨ ᱪᱮᱫ ᱞᱮᱠᱟ ᱯᱮ ᱯᱤᱴᱷᱟᱹ ᱵᱟᱲᱟᱭ ᱜᱮᱭᱟ?
ᱮᱴᱟᱜ ᱛᱮᱫᱚ ᱛᱮᱢᱚᱱ ᱫᱚ ᱵᱟᱞᱮ ᱯᱤᱴᱷᱟᱹ ᱟᱠᱟᱫᱟ ᱚᱱᱮ ᱥᱟᱠᱟᱢ ᱨᱮᱫᱚ ᱚᱱᱮ ᱪᱮᱫ ᱢᱤᱫᱴᱮᱱ ᱫᱟᱨᱮ ᱠᱚ ᱞᱟᱹᱭᱟ ᱚᱱᱮ ᱛᱚᱣᱟ ᱥᱟᱠᱟᱢ ᱥᱮ ᱪᱮᱫ ᱞᱮᱠᱟ ᱚᱝ ᱠᱟ ᱛᱟᱦᱮᱱ ᱛᱟᱦᱮᱸ ᱠᱟᱱᱟ ᱱᱮᱛ ᱱᱮᱛᱟᱨ ᱫᱚ ᱵᱟᱝ ᱧᱮᱞ ᱵᱟᱲᱟᱜ ᱠᱟᱱᱟ ᱱᱮᱛᱟᱨ ᱫᱚ ᱚᱱᱮ ᱤᱭᱟᱹ ᱥᱟᱠᱟᱢ ᱨᱮᱜᱮ ᱯᱤᱴᱷᱟᱹ ᱦᱩᱭᱩᱜ ᱠᱟᱱᱟ ᱾ ᱠᱟ ᱥᱤᱧ ᱟᱲᱟᱜ ᱥᱟᱠᱟᱢ ᱚᱱᱮ ᱚᱱᱠᱟᱱᱟᱜ ᱨᱮᱜᱮ ᱯᱤᱴᱷᱟᱹᱭ ᱦᱩᱭᱩᱜ ᱠᱟᱱᱟ ᱱᱮᱛᱟᱨ ᱫᱚ᱾ ᱚᱱᱟ ᱦᱚᱸ ᱵᱷᱟᱜᱮ ᱵᱩᱡᱷᱟᱜ-ᱟ ᱚᱱᱮ ᱦᱩᱲᱩ ᱦᱚᱞᱚᱝ ᱥᱟᱶᱛᱮ ᱚᱱᱟ ᱫᱚ ᱛᱤᱠᱤ ᱤᱥᱤᱱ ᱟᱠᱚ᱾ ᱡᱮ ᱢᱤᱫᱴᱮᱱ ᱴᱩᱠᱩᱡ ᱨᱮ ᱫᱟᱜ ᱛᱟᱦᱮᱱᱟ ᱾ ᱚᱱᱟ ᱪᱮᱛᱟᱱ ᱨᱮ ᱠᱟᱹᱴᱤᱡ ᱡᱟᱹᱲᱤ ᱡᱩᱵᱲᱤ ᱠᱚ ᱦᱟᱱᱟ ᱠᱟᱲᱮᱡ ᱞᱮᱠᱟᱱᱟᱜ ᱮᱢ ᱠᱷᱟᱹᱲ ᱠᱟᱜ-ᱟ ᱾ ᱡᱟᱛᱮ ᱟᱞᱚ ᱰᱩᱵᱩᱡᱚᱜ ᱢᱟ ᱚᱱᱟ ᱪᱮᱛᱟᱱ ᱨᱮ ᱵᱩᱥᱩᱵ ᱠᱚ ᱛᱟᱦᱮᱱᱟ ᱛᱟᱨᱯᱚᱨᱮ ᱚᱱᱟ ᱯᱤᱴᱷᱟᱹ ᱵᱚᱱ ᱫᱚᱦᱚᱭᱟ ᱟᱫᱚ ᱚᱱᱟ ᱜᱮ ᱵᱷᱟᱵ ᱤᱥᱤᱱᱚᱜ-ᱟ ᱚᱱᱟ ᱫᱚ ᱢᱚᱡᱽ ᱜᱮ ᱥᱤᱵᱤᱞᱟ ᱚᱱᱟ ᱦᱚᱸ
ᱚ ᱟᱪᱪᱷᱟ ᱟᱪᱪᱷᱟ ᱛᱟᱦᱟᱞᱮ ᱮ ᱚᱱᱟ ᱛᱤᱠᱤ ᱤᱥᱤᱱᱟᱜ ᱵᱟᱲᱛᱤ ᱥᱤᱵᱤᱞᱟ ᱥᱮ ᱡᱟᱦᱟᱸ ᱥᱩᱱᱩᱢ ᱨᱮᱵᱚᱱ ᱵᱮᱱᱟᱣ ᱫᱚ ᱚᱠᱟᱴᱟᱜ ᱵᱟᱹᱲᱛᱤ ᱥᱤᱵᱤᱞ ᱜᱮᱭᱟ?
ᱟᱫᱚ ᱦᱮᱲᱮᱢ ᱫᱚ ᱞᱟᱹᱭ ᱜᱟᱱᱚᱜ-ᱟ᱾
ᱩᱜ ᱢᱤᱜᱴᱤᱠ ᱫᱚ ᱚᱱᱠᱟ ᱫᱚ ᱵᱟᱝ ᱵᱩᱡᱷᱟᱜ-ᱟ ᱥᱩᱱᱩᱢ ᱨᱮᱱᱟᱜ ᱫᱚ ᱦᱟᱱᱟ ᱥᱟᱠᱟᱢ ᱨᱮᱱᱟᱜ ᱠᱷᱟᱱ ᱫᱚ ᱚᱱᱟ ᱫᱚ
ᱥᱤᱵᱤᱞᱟ ᱚᱱᱟ ᱫᱚ ᱛᱤᱠᱤ ᱤᱥᱤᱱᱚᱜ ᱠᱟᱱᱟ ᱥᱮ ᱚᱱᱟ ᱫᱚ ᱵᱮᱥᱤ ᱠᱤᱪᱷᱩ ᱵᱟᱝ ᱢᱮᱥᱟᱜ ᱠᱟᱱᱟ ᱡᱟᱦᱟᱸ ᱟᱵᱚ ᱵᱚᱱ ᱢᱮᱥᱟ ᱭᱮᱫᱟ ᱾ ᱟᱢᱟᱜ ᱥᱟᱢᱟᱧ ᱱᱩᱝᱴᱩᱝ ᱠᱟᱴᱤᱡ ᱵᱟᱝ ᱦᱮᱸ ᱤᱭᱟᱹ ᱨᱮᱫᱚ ᱠᱟᱹᱴᱤᱡ ᱵᱩᱞᱩᱝ ᱟᱜᱟ ᱵᱚᱱ ᱵᱟᱠᱷᱟᱡ ᱫᱚ ᱚᱱᱟ ᱛᱟᱞᱮ ᱦᱮᱲᱮᱢ ᱛᱮᱜᱮ ᱦᱮᱲᱮᱢᱚᱜ-ᱟ ᱟᱫᱚ ᱜᱚᱴᱟ ᱡᱟᱭᱜᱟ ᱨᱮᱱᱟᱜ ᱛᱟᱞᱮ ᱠᱚᱫᱚ ᱵᱟᱝ ᱥᱚᱢᱟᱱᱟ ᱥᱮ ᱚᱠᱟ ᱚᱠᱟ ᱫᱟᱨᱮ ᱨᱮᱱᱟᱜ ᱫᱚ ᱦᱮᱲᱮᱢ ᱧᱚᱜᱚᱜ-ᱟ ᱚᱠᱟᱴᱟᱜ ᱨᱮᱫᱚ ᱜᱟᱵᱮ ᱠᱚ ᱰᱷᱮᱨ ᱛᱟᱦᱮᱱᱟ ᱚᱱᱮ ᱚᱱᱠᱟ ᱵᱮᱯᱟᱨᱚᱜ-ᱟ ᱾
ᱚᱻ ᱟᱪᱪᱷᱟ ᱟᱪᱪᱷᱟ ᱟᱨ ᱛᱟᱞᱦᱮ? ᱜᱚᱝᱠᱮ ᱟᱯᱮᱥᱮᱫ ᱛᱟᱞᱮ ᱫᱟᱨᱮ ᱫᱚ ᱫᱚᱢᱮ ᱜᱮ ᱦᱮᱱᱟᱜ ᱜᱮᱭᱟ ᱛᱟᱦᱚᱞᱮ?
ᱦᱮᱸ ᱟᱞᱮ ᱱᱚᱛᱮ ᱫᱚ ᱛᱟᱞᱮ ᱫᱟᱨᱮ ᱫᱚ ᱰᱷᱮᱨ ᱜᱮᱭᱟ ᱾ ᱵᱟᱜᱟᱱ ᱠᱚ ᱢᱮᱱᱟᱜ-ᱟ ᱟᱫᱚ ᱡᱷᱚᱛᱚ ᱫᱟᱨᱮ ᱨᱮᱱᱟᱜ ᱫᱚ ᱚᱱᱮ ᱚᱝᱠᱟ ᱵᱟᱝ ᱥᱤᱵᱤᱞᱟ ᱠᱚᱛᱮᱠ ᱠᱚᱛᱮᱠ ᱫᱟᱨᱮ ᱨᱮᱱᱟᱜ ᱫᱚ ᱥᱤᱵᱤᱞᱟ ᱠᱚᱛᱮᱠ ᱠᱚᱛᱮᱠ ᱫᱟᱨᱮ ᱫᱚ ᱵᱟᱝ ᱥᱤᱵᱤᱞᱟ
ᱚ ᱟᱪᱪᱷᱟ ᱟᱪᱪᱷᱟ ᱟᱞᱮ ᱥᱮᱫ ᱢᱟ ᱚᱱᱠᱟ ᱛᱟᱞᱮ ᱫᱟᱨᱮ ᱫᱚ ᱟᱹᱰᱤ ᱠᱚᱢ ᱜᱮᱭᱟ ᱾
ᱦᱮᱸ
ᱵᱟᱡᱟᱨ ᱠᱚᱨᱮ ᱜᱮᱞᱮ ᱠᱤᱨᱤᱧᱟ ᱛᱟᱦᱟ ᱠᱚᱫᱚ ᱟᱨᱲᱛᱤ ᱢᱤᱫ ᱵᱟᱨ ᱡᱟᱦᱟᱭ ᱦᱮᱱᱟᱜ ᱛᱟᱠᱚ ᱚᱱᱟ ᱥᱚᱠ ᱠᱟᱛᱮᱫ ᱠᱚ ᱛᱟᱞᱮ ᱠᱚᱠᱚ ᱫᱟᱨᱮ ᱟᱠᱟᱜ-ᱟ ᱾ ᱟᱫᱚ ᱩᱱᱠᱩ ᱫᱚ ᱵᱟᱠᱚ ᱦᱟᱞᱟᱝ ᱦᱚᱪᱚᱣᱟᱜ-ᱟ ᱾
ᱚᱻ ᱦᱮᱸ ᱛᱚ ᱟᱫᱚ ᱱᱚᱛᱮ ᱫᱚ ᱛᱟᱞᱮ ᱨᱮᱫᱚ ᱰᱷᱮᱨ ᱜᱮᱭᱟ ᱩᱱᱟᱹᱜ ᱟᱠᱷᱨᱤᱧ ᱢᱟᱠᱨᱤᱧ ᱫᱚ ᱱᱚᱛᱮ ᱫᱚ ᱵᱟᱝ ᱧᱮᱞ ᱵᱟᱲᱟ ᱦᱩᱭ ᱠᱟᱱᱟ ᱚᱱᱛᱮ ᱜᱮ ᱟᱠᱷᱨᱤᱧ ᱢᱟᱱᱮ ᱪᱮᱫ ᱞᱮᱠᱟ ᱚᱱᱛᱮ ᱢᱟᱱᱮ ᱫᱟᱢ ᱛᱮᱠᱚ ᱤᱫᱤ ᱜᱮᱭᱟ ᱟᱨ ᱪᱮᱫ ᱞᱮᱠᱟ ᱢᱟᱱᱮ? ᱥᱤᱵᱤᱞ ᱟᱥᱮ ᱵᱟᱝ ᱚᱱᱟ ᱠᱤᱨᱤᱧᱟᱜ ᱠᱚ?
ᱦᱮᱸ ᱟᱫᱚ ᱵᱟᱨ, ᱯᱮ ᱦᱚᱲ ᱠᱚ ᱟᱹᱜᱩᱭ ᱜᱮᱭᱟ ᱟᱹᱠᱷᱨᱤᱧ᱾ ᱟᱫᱚ ᱢᱟᱡᱷᱮ ᱢᱟᱡᱷᱮ ᱫᱚ ᱴᱷᱚᱠᱟᱣ ᱫᱚᱞᱮ ᱴᱷᱚᱠᱟᱜ ᱜᱮᱭᱟ᱾ ᱢᱟᱱᱮ ᱟᱫᱷᱮᱠ ᱠᱚᱣᱟᱜ ᱫᱚ ᱵᱟᱝ ᱥᱤᱵᱤᱞ ᱜᱮᱭᱟ ᱟᱨ ᱟᱫᱷᱮᱠ ᱠᱚᱣᱟᱜ ᱫᱚ ᱫᱚᱢᱮ ᱥᱤᱵᱤᱞ ᱜᱮᱭᱟ᱾
ᱦᱮᱸ ᱟᱨ ᱤᱭᱟᱹ ᱠᱚ ᱞᱟᱹᱭ ᱜᱮᱭᱟ ᱛᱚ ᱵᱷᱤᱛᱤᱨ ᱨᱮ ᱡᱮ ᱚᱱᱮ
ᱤᱭᱟᱹ ᱠᱚ ᱛᱟᱦᱮᱱ ᱜᱮᱭᱟ ᱜᱟᱫᱨᱟᱢ ᱜᱩᱫᱽᱨᱩᱢ ᱪᱮᱠᱟ ᱩᱵ ᱞᱮᱠᱟ ᱧᱮᱞᱚᱜ-ᱟ ᱠᱚᱛᱮᱠ ᱠᱚᱛᱮᱠ ᱟᱨᱫᱚ ᱚᱱᱠᱟ ᱫᱷᱟᱹᱨ ᱛᱟᱦᱮᱱᱟ ᱟᱨ ᱠᱚᱛᱮ ᱛᱮᱜᱟᱜ ᱨᱮᱫᱚ ᱚᱱᱮ ᱜᱟᱵᱮ ᱠᱚ ᱠᱟᱹᱴᱤᱡ ᱰᱷᱟᱹᱨ ᱧᱚᱜ ᱛᱟᱦᱮᱱᱟ ᱢᱟᱱᱮ ᱡᱟᱦᱟᱸ ᱵᱚᱱ ᱯᱤᱴᱷᱟᱹ ᱞᱟᱹᱜᱤᱫ ᱵᱚᱱ ᱩᱰᱩᱠ ᱚᱱᱟ ᱨᱮᱱᱟᱜ ᱜᱷᱟᱥᱟᱣ ᱜᱟᱥᱟᱣ ᱛᱮ᱾ ᱟᱨ ᱪᱮᱫ ᱠᱚᱨᱮ ᱯᱮ ᱜᱷᱟᱥᱟᱣ ᱜᱮᱭᱟ ᱢᱟᱱᱮ ᱠᱤᱨᱤᱧ ᱤᱫᱤᱭᱟᱜ ᱥᱮ ᱢᱟᱱᱮ ᱦᱟᱱᱮ? ᱱᱤᱡᱮ ᱠᱚᱫᱚ ᱦᱟᱱᱟ ᱯᱟᱨᱠᱚᱢ ᱠᱚᱨᱮ ᱮᱢ ᱜᱟᱥᱟᱣ ᱜᱮᱭᱟ ᱛᱚ ᱚᱱᱮ ᱚᱱᱟ ᱠᱚᱜᱮ᱾
ᱪᱮᱫᱟᱜ ᱟᱞᱮ ᱫᱚ ᱚᱱᱟ ᱵᱟᱡᱟᱨ ᱨᱮ ᱧᱟᱢᱚᱜ-ᱟ ᱚᱱᱠᱟ ᱱᱟᱜ᱾ ᱚᱱᱮ ᱥᱤᱲᱤ ᱞᱮᱠᱟ ᱦᱮᱱᱟᱜ-ᱟ᱾ ᱚᱱᱟ ᱫᱚ ᱠᱟᱹᱴᱤᱡ ᱵᱟᱸᱠᱟ ᱵᱟᱸᱠᱟ ᱧᱚᱜ ᱜᱮᱭᱟ ᱚᱱᱟ ᱨᱮ ᱜᱷᱟᱥᱟᱣ ᱜᱷᱟᱥᱟᱣ ᱛᱮ ᱜᱟᱵᱮ ᱠᱚᱫᱚ ᱥᱚᱨᱟᱜ-ᱟ᱾ ᱟᱨ ᱩᱵ ᱛᱮ ᱠᱚᱦᱚᱸ ᱟᱫᱚ ᱪᱷᱟᱲᱟ ᱫᱚ ᱪᱷᱟᱲᱟ ᱢᱮᱥᱟᱜ ᱜᱮᱭᱟ ᱮᱱᱠᱷᱟᱱ ᱚᱱᱟ ᱠᱚᱦᱚᱸ ᱞᱮ ᱢᱟᱱᱮ ᱚᱱᱠᱟ ᱱᱟᱜ ᱦᱮᱱᱟᱜ-ᱟ ᱵᱟᱡᱟᱨ ᱨᱮ ᱧᱟᱢᱚᱜ-ᱟ ᱡᱮ ᱚᱱᱟ ᱜᱟᱫᱽᱨᱩᱢ ᱠᱚ ᱡᱟᱦᱟᱸ ᱢᱮᱥᱟ ᱠᱚᱜ ᱫᱚ ᱚᱱᱟ ᱪᱷᱟᱲᱟᱣ ᱞᱟᱹᱜᱤᱫ ᱛᱮ᱾
ᱦᱩᱸ᱾
ᱟᱨ ᱛᱟᱦᱚᱞᱮ ᱟᱯᱮ ᱫᱚ ᱚᱱᱟ ᱜᱟᱫᱨᱚᱢ ᱠᱚᱫᱚ ᱪᱮᱫ ᱠᱚ ᱯᱮ ᱪᱷᱟᱲᱟᱣᱟ? ᱡᱟᱦᱟᱸ ᱚᱱᱮ ᱜᱟᱵᱮ ᱛᱮᱫ ᱯᱮ ᱪᱷᱟᱲᱟᱣ ᱮᱫ ᱫᱚ ᱚᱱᱟ ᱫᱷᱟᱨᱮ ᱦᱚᱸ ᱚᱱᱮ ᱯᱟᱨᱚᱢ-ᱚᱜ ᱜᱮᱭᱟ ᱛᱚ ᱠᱟᱹᱴᱤᱡ ᱚᱱᱟ ᱫᱚ ᱪᱮᱫ ᱛᱮᱯᱮ ᱥᱟᱯᱷᱟᱭ ᱜᱮᱭᱟ?
ᱚᱸ ᱥᱟᱯᱟ ᱫᱚ ᱟᱞᱮ ᱫᱚ ᱱᱚᱣᱟ ᱮᱸᱻ ᱥᱟᱨᱡᱚᱢ ᱛᱮᱜᱮ ᱢᱟᱱᱮ ᱥᱟᱨᱡᱚᱢ ᱪᱮᱫᱠᱟ ᱢᱟᱱᱮ ᱪᱟᱸᱜᱟᱫ ᱫᱟᱞᱮ ᱢᱟᱱᱮ ᱯᱤᱭᱟ ᱤᱭᱟᱹ ᱞᱮᱠᱟ ᱢᱟᱱᱮ ᱢᱟᱱᱮ ᱢᱤᱫᱴᱮᱱ ᱰᱟᱹᱱᱴᱤᱡ ᱨᱮᱱᱟᱜ ᱜᱮ ᱢᱟᱱᱮ ᱪᱟᱜᱟᱫ ᱠᱟᱛᱮᱫ ᱦᱟᱱᱮ ᱯᱤᱭᱟ ᱪᱤᱢᱲᱤ ᱞᱮ ᱩᱰᱩᱜᱟ ᱟᱨ ᱪᱮ ᱟᱞᱮᱭᱟᱜ ᱫᱚ ᱫᱚᱢᱮ ᱮᱠᱴᱟ ᱫᱚ ᱵᱟᱝ ᱜᱟᱫᱽᱨᱩᱢᱚᱜ-ᱟ᱾ ᱟᱞᱮ ᱫᱚ ᱦᱟᱱᱮ ᱢᱮᱲᱦᱮᱫ ᱠᱚᱨᱮ ᱤᱭᱟᱹ ᱫᱚ ᱵᱟᱞᱮ ᱤᱭᱟᱹ ᱜᱮᱭᱟ ᱛᱚ ᱦᱟᱱᱮ ᱢᱟᱫ ᱨᱮᱱᱟᱜ ᱞᱮ ᱡᱩᱛ ᱜᱮᱭᱟ ᱢᱟᱱᱮ ᱱᱤᱡᱮ ᱱᱤᱡᱮ ᱛᱮᱜᱮ ᱠᱤᱨᱤᱧ ᱟᱹᱜᱩᱣᱟᱜ ᱫᱚ ᱵᱟᱝ᱾ ᱱᱤᱡᱮ ᱱᱤᱡᱮ ᱛᱮᱜᱮ ᱟᱨ ᱡᱟᱦᱟᱸᱭᱟᱜ ᱵᱟᱹᱱᱩᱜ-ᱟ ᱩᱱᱤ ᱫᱚ ᱯᱟᱨᱠᱚᱢ ᱠᱚᱨᱮᱜ᱾ ᱜᱷᱟᱥᱟᱣ ᱵᱟᱲᱟ ᱠᱟᱛᱮᱫ ᱠᱚ ᱤᱭᱟᱹᱭᱟ ᱚᱱᱟ ᱫᱚ ᱩᱱᱟᱹᱜ ᱫᱚ ᱵᱟᱝ ᱤᱭᱟᱹᱜ-ᱟ ᱟᱨ ᱢᱮᱬᱦᱮᱫ ᱟᱜ ᱦᱚᱸ ᱱᱚᱛᱮ ᱫᱚᱠᱚ ᱵᱮᱵᱚᱦᱟᱨ ᱫᱚᱠᱚ ᱵᱮᱵᱚᱦᱟᱨᱟ ᱛᱚᱵᱮ ᱚᱱᱟ ᱫᱚ ᱜᱮᱫᱚᱜ-ᱟ ᱥᱮ ᱪᱮᱫ ᱠᱚ ᱞᱟᱹᱭᱟ, ᱢᱟᱱᱮ ᱚᱱᱟ ᱜᱟᱪ- ᱤᱭᱟᱹ ᱛᱮᱫ ᱠᱚ ᱜᱟᱫᱨᱩᱢ ᱠᱚ ᱢᱟᱱᱮ ᱩᱱᱟᱹᱜ ᱢᱟᱱᱮ ᱡᱳᱨ ᱛᱮᱢ ᱰᱷᱮᱠᱟᱭᱟ ᱥᱮ ᱜᱟᱵᱮ ᱩᱰᱩᱠ ᱞᱟᱹᱜᱤᱫ᱾ ᱡᱤ ᱟᱯᱮ ᱥᱮᱫ ᱫᱚ ᱛᱚᱵᱮ ᱚᱱᱟ ᱢᱟᱫ-ᱟᱜ ᱫᱚ ᱵᱟᱹᱱᱩᱜ-ᱟ?
ᱢᱟᱫ ᱨᱮᱱᱟᱜ ᱫᱚ ᱢᱮᱱᱟᱜ ᱫᱚ ᱢᱮᱱᱟᱜ-ᱟ ᱟᱫᱚ ᱵᱟᱝᱞᱮ ᱦᱟᱛᱟᱣ ᱟᱠᱟᱫᱟ᱾ ᱟᱞᱮ ᱫᱚ ᱢᱚᱱᱮ ᱫᱟᱞᱮ ᱢᱮᱬᱦᱮᱫ ᱫᱟᱜ ᱛᱮᱜᱮ ᱵᱷᱟᱹᱞᱮ ᱜᱟᱱᱚᱜ-ᱟ ᱚᱱᱟ ᱦᱚᱛᱮᱜ ᱛᱮ ᱟᱨ ᱦᱟᱛᱟᱣ ᱠᱟᱫᱟᱞᱮ ᱟᱨ ᱡᱟᱹᱥᱛᱤ ᱫᱤᱱ ᱴᱮᱠᱟᱜ-ᱟ ᱚᱱᱟ ᱦᱚᱛᱮᱜ ᱛᱮ ᱢᱮᱬᱦᱮᱫ ᱟᱜ ᱜᱮᱞᱮ ᱦᱟᱛᱟᱣ ᱠᱟᱫᱟ᱾ ᱟᱫᱚ ᱪᱤᱠᱟᱹᱢ ᱵᱟᱲᱟᱭᱟ ᱡᱮ ᱢᱮᱬᱦᱮᱫ ᱟᱜ ᱛᱮᱫᱚ ᱱᱚᱝᱠᱟ ᱵᱟᱹᱲᱛᱤ ᱢᱮᱥᱟᱜ-ᱟ, ᱵᱟᱠᱷᱟᱱ ᱫᱚ ᱢᱮᱬᱦᱮᱫ ᱨᱮᱱᱟᱜ ᱫᱚ ᱵᱟᱝᱞᱮ ᱦᱟᱛᱟᱣ ᱠᱮᱭᱟ᱾
ᱦᱮᱸ ᱴᱮᱠᱟᱜ ᱵᱤᱱ ᱞᱟᱹᱭ ᱮᱫ ᱛᱟᱦᱮᱸ ᱫᱚ ᱦᱮᱸ ᱚᱱᱟ ᱠᱚᱫᱚ ᱰᱷᱮᱨ ᱫᱤᱱ ᱜᱮ ᱪᱟᱞᱟᱜ-ᱟ ᱵᱟᱝ ᱫᱚ ᱵᱟᱝ᱾ ᱟᱫᱚ ᱱᱚᱛᱮ ᱫᱚ ᱟᱫᱚ ᱢᱟᱫ ᱠᱚᱦᱚᱸ ᱢᱮᱱᱟᱜ-ᱟ ᱟᱫᱚ ᱡᱩᱛ ᱛᱮᱦᱚᱸ ᱚᱥᱩᱵᱤᱫᱟ ᱫᱚ ᱵᱟᱹᱱᱩᱜ-ᱟ᱾ ᱟᱫᱚ ᱚᱱᱮ ᱚᱱᱟ ᱠᱚᱜᱮ ᱵᱷᱟᱜᱮ ᱚᱱᱟ ᱨᱮᱫᱚ ᱜᱟᱵᱮ ᱠᱚ ᱩᱰᱩᱠᱚᱜ-ᱟ᱾ ᱪᱮᱠᱟ ᱢᱟᱱᱮ ᱟᱯᱮ ᱫᱚ ᱪᱮᱫᱠᱟ ᱪᱮᱫ ᱞᱟᱠᱟᱱ ᱦᱮᱲᱮᱢᱟᱜ ᱯᱮ ᱧᱟᱢᱟ ᱥᱮ ᱢᱟᱱᱮ ᱵᱟᱨ ᱨᱚᱠᱚᱢᱟᱜ ᱢᱮᱱᱟᱜᱼᱟ ᱛᱚ ᱢᱤᱴᱮᱡ ᱪᱮᱫ ᱞᱮᱠᱟ ᱥᱟᱵᱟᱜ ᱥᱟᱵᱟᱜ ᱦᱚᱸ ᱛᱟᱦᱮᱱ ᱜᱮᱭᱟ᱾ ᱟᱨᱚ ᱚᱠᱟ ᱠᱚᱫᱚ ᱢᱟᱱᱮ ᱪᱤᱱᱤ ᱦᱚᱸ ᱵᱟᱝ ᱞᱟᱜᱟᱜᱼᱟ ᱚᱱᱠᱟᱱᱟᱜ ᱦᱚᱸ ᱢᱮᱱᱟᱜᱼᱟ᱾
ᱦᱚᱭ ᱟᱫᱚ ᱵᱟᱱᱟᱨ ᱨᱚᱠᱚᱢ ᱜᱮᱠᱚ ᱜᱮᱭᱟ ᱟᱫᱚ ᱚᱱᱠᱟ ᱪᱟᱠᱷᱟ ᱛᱚ ᱟᱨ ᱵᱟᱠᱚ ᱪᱟᱠᱷᱟ ᱦᱚᱪᱚᱣᱟᱜᱼᱟ ᱢᱟᱡᱷᱮ ᱢᱟᱡᱷᱮ ᱦᱮᱲᱮᱢᱟᱜ ᱦᱚᱸᱞᱮ ᱯᱟᱲᱟᱣ ᱜᱚᱫ ᱜᱮᱭᱟ ᱢᱟᱡᱷᱮ ᱢᱟᱡᱷᱮ ᱫᱚ᱾ ᱯᱩᱨᱟᱹ ᱥᱟᱵᱟᱜ ᱥᱟᱵᱟᱜᱟᱜ ᱜᱮ᱾ ᱟᱫᱚ ᱯᱚᱨᱮᱨ ᱫᱤᱱ ᱪᱟᱞᱟᱣ ᱠᱟᱛᱮᱜ ᱞᱮ ᱢᱮᱛᱟ ᱫᱚᱞᱮ ᱢᱮᱛᱟ ᱠᱚᱜᱮᱭᱟ ᱡᱮ ᱢᱟᱱᱩ ᱚᱱᱠᱟᱱᱟᱜ ᱥᱟᱵᱟᱜ ᱥᱟᱵᱟᱜ ᱯᱮ ᱟᱹᱜᱩᱣᱟᱞᱮ ᱠᱟᱱᱟ ᱛᱟᱦᱚᱞᱮ᱾ ᱱᱚᱝᱠᱟ ᱫᱚ ᱪᱤᱠᱟᱹᱛᱮ ᱦᱩᱭᱩᱜᱼᱟ᱾ ᱛᱟᱦᱞᱮ ᱠᱚᱢ ᱧᱚᱜ ᱫᱟᱢ ᱦᱟᱛᱟᱣ ᱯᱮ, ᱟᱫᱚ ᱩᱱᱠᱩ ᱟᱫᱚ ᱫᱚᱢᱮ ᱦᱚᱲ ᱠᱚ ᱦᱟᱛᱟᱣᱟ ᱛᱚ ᱟᱫᱚ ᱩᱱᱠᱩ ᱦᱚᱸ ᱵᱟᱠᱚ ᱠᱚᱢᱟ ᱫᱟᱢ ᱠᱚ ᱛᱚᱞᱮ ᱠᱚ ᱵᱟᱯᱮ ᱦᱟ ᱦᱟᱛᱟᱣ ᱠᱮᱫᱮᱫ ᱥᱮ ᱪᱮᱫ ᱟᱞᱮᱭᱟᱜ ᱛᱚ ᱟᱹᱠᱷᱨᱤᱧᱚᱜ ᱠᱟᱱᱟ ᱤᱱᱟᱹ ᱠᱷᱟᱱ ᱜᱮ ᱠᱟᱛᱷᱟ᱾
ᱦᱩᱸ ᱦᱩᱸ ᱛᱟᱨᱯᱚᱨᱮ ᱪᱮᱫ ᱞᱮᱠᱟ ᱢᱟᱱᱮ ᱮᱜᱟᱨᱚ ᱛᱟᱞᱮ ᱠᱚ ᱛᱚᱵᱮ ᱤᱫᱤ ᱠᱟᱛᱮᱜ ᱪᱮᱫ ᱞᱮᱠᱟ ᱢᱟᱱᱮ ᱯᱮ ᱤᱭᱟᱹᱭ ᱜᱮᱭᱟ ᱡᱮ ᱤᱭᱟᱹ ᱥᱮᱸᱠᱟᱣ ᱜᱮᱭᱟᱯᱮ ᱥᱮ ᱢᱟᱱᱮ ᱤᱫᱤ ᱛᱚᱨᱟ ᱜᱮ ᱤᱭᱟᱹ ᱜᱟᱥᱟᱣ ᱟᱯᱮ ᱚᱱᱟ ᱠᱚ᱾
ᱵᱟᱝ ᱵᱟᱝ ᱟᱹᱜᱩ ᱛᱟᱨᱟ ᱫᱚ ᱵᱟᱝ ᱚᱱᱟ ᱠᱚ ᱟᱨ ᱪᱩᱞᱦᱟᱹ ᱠᱩᱰᱟᱹᱢ ᱨᱮᱞᱮ ᱫᱚᱦᱚ ᱠᱟᱜ ᱜᱮᱭᱟ᱾
ᱦᱮᱸ᱾
ᱟᱨ ᱥᱟᱶᱛᱮ ᱠᱟᱹᱴᱤᱡ ᱜᱚᱥᱚ ᱜᱚᱥᱚ ᱧᱚᱜᱚᱜᱼᱟ᱾ ᱟᱨ ᱚᱱᱟ ᱯᱚᱨ ᱟᱫᱚᱞᱮ ᱛᱟᱞᱮ ᱫᱚᱞᱮ ᱜᱷᱟᱥᱟᱣᱼᱟ᱾
ᱦᱩᱸ᱾
ᱟᱨ ᱜᱷᱟᱴᱟᱣ ᱯᱚᱨ ᱡᱟᱦᱟᱸ ᱚᱱᱮ ᱜᱟᱯᱮ ᱛᱮᱫ ᱪᱷᱟᱲᱟᱜ ᱫᱚ ᱚᱱᱟ ᱫᱚ ᱞᱟᱦᱟ ᱪᱩᱞᱦᱟᱹ ᱨᱮᱞᱮ ᱞᱚᱞᱚᱭᱟ᱾ ᱟᱨ ᱛᱟᱨᱯᱚᱨᱮ ᱫᱚ ᱦᱚᱞᱚᱝ ᱥᱟᱶ ᱛᱮᱞᱮ ᱢᱮᱥᱟᱭᱟ᱾ᱟᱨ ᱟᱯᱮ ᱫᱚ ᱪᱤᱠᱟᱹ ᱦᱟᱯᱮ ᱚᱱᱟ ᱠᱚ? ᱜᱟᱵᱮ ᱠᱚ ᱪᱷᱟᱲᱟᱣ ᱠᱟᱛᱮ ᱜᱮ ᱰᱟᱭᱨᱮᱠᱴ
ᱵᱟᱝ ᱵᱟᱝ ᱟᱞᱮ ᱦᱚᱸ ᱚᱱᱠᱟᱜᱮ ᱢᱟᱱᱮ ᱫᱟᱨᱮ ᱠᱷᱚᱱᱟᱜ ᱡᱟᱦᱟᱸ ᱵᱟᱲᱟᱭ ᱟᱠᱚ ᱢᱟᱱᱮ ᱞᱟᱦᱟ ᱠᱷᱚᱱᱟᱜ ᱠᱚ ᱦᱟᱞᱟᱝ ᱟᱹᱜᱩᱭᱮᱫᱟ ᱥᱮ ᱟᱫᱚ ᱚᱠᱟᱴᱟᱜ ᱫᱟᱨᱮ ᱨᱮᱱᱟᱜ ᱜᱟᱵᱮ ᱠᱚ ᱠᱟᱹᱴᱤᱡ ᱢᱟᱱᱮ ᱦᱮᱲᱮᱢᱚᱜᱼᱟ, ᱪᱤᱱᱤ ᱠᱚ ᱵᱟᱝ ᱞᱟᱜᱟᱜᱼᱟ᱾ ᱚᱱᱮ ᱚᱱᱠᱟᱱᱟᱜ ᱫᱟᱨᱮ ᱠᱷᱚᱱᱟᱜ ᱫᱚ ᱠᱟᱹᱴᱤᱡ ᱠᱚ ᱟᱹᱜᱩ ᱧᱚᱜ ᱜᱮᱭᱟ ᱚᱱᱟ ᱦᱚᱸ ᱫᱚᱢᱮ ᱫᱚ ᱵᱟᱝ ᱧᱟᱢᱚᱜᱼᱟ ᱟᱫᱚ ᱟᱛᱩ ᱨᱮᱱ ᱦᱚᱲ ᱫᱚ ᱡᱷᱚᱛᱚ ᱜᱮᱠᱚ ᱵᱟᱲᱟᱭᱟ ᱥᱮ ᱚᱠᱟᱴᱟᱜ ᱫᱟᱨᱮ ᱤᱭᱟᱹ ᱦᱮᱲᱮᱢᱟ ᱵᱟᱝ᱾ ᱚᱱᱠᱟᱜᱮ ᱢᱟᱱᱮ ᱤᱭᱟᱹ ᱠᱟᱛᱮᱜ ᱜᱮᱠᱚ ᱟᱹᱜᱩᱭᱟ ᱟᱫᱚ ᱚᱱᱠᱟᱜᱮ ᱪᱩᱞᱦᱟᱹ ᱫᱷᱟᱨᱮ ᱨᱮ ᱦᱚᱭᱛᱚ ᱵᱟᱨᱥᱤᱧ ᱜᱟᱱ ᱞᱮ ᱫᱚᱦᱚ ᱠᱮᱫᱟ᱾ ᱛᱟᱯᱚᱨᱮ ᱚᱱᱟ ᱠᱚ ᱜᱷᱟᱥᱟᱣ ᱠᱟᱛᱮᱫ ᱢᱟᱱᱮ ᱚᱝᱠᱟᱜᱮ ᱟᱢ ᱡᱟᱦᱟᱸ ᱞᱮᱠᱟᱢ ᱞᱟᱹᱭ ᱠᱮᱫᱟ ᱚᱱ ᱚᱱᱠᱟ ᱜᱮᱞᱮ ᱢᱟᱱᱮ ᱦᱮᱰᱮᱡᱟᱞᱮ ᱟᱨ ᱚᱱᱮ ᱥᱟᱨᱡᱚᱢ ᱤᱭᱟᱹ ᱛᱮᱞᱮ ᱟᱞᱮ ᱫᱚ ᱜᱟᱫᱽᱨᱩᱢ ᱫᱚᱞᱮ ᱪᱷᱟᱲᱟᱣ ᱜᱮᱭᱟ᱾ ᱫᱚᱢᱮ ᱮᱠᱴᱟ ᱫᱚ ᱵᱟᱝ ᱜᱟᱹᱫᱨᱩᱢᱚᱜ ᱟ ᱛᱚ᱾ ᱛᱚ ᱚᱱᱠᱟ ᱠᱟᱛᱮᱜ ᱦᱚᱞᱚᱝ ᱠᱚᱜᱮ ᱢᱮᱥᱟᱣᱟᱜ ᱦᱩᱭᱩᱜᱼᱟ ᱱᱚᱸᱰᱮ᱾
ᱚ ᱟᱪᱪᱷᱟ ᱛᱟᱦᱞᱮ ᱟᱯᱮᱥᱮᱫ ᱟᱞᱮᱥᱮᱫ ᱫᱚ ᱢᱟᱱᱮ ᱮᱠᱤᱭ ᱫᱚ ᱮᱠᱤᱭ ᱧᱚᱜ ᱜᱮᱭᱟ᱾
ᱦᱮᱸ᱾
ᱟᱫᱚ ᱟᱞᱮ ᱫᱚ ᱚᱱᱠᱟ ᱥᱤᱧ ᱟᱲᱟᱜ ᱠᱚᱨᱮ ᱫᱚ ᱵᱟᱝᱞᱮ ᱯᱤᱴᱷᱟᱹ ᱵᱟᱲᱟᱭ ᱜᱮᱭᱟ ᱢᱮᱱᱠᱷᱟᱱ ᱚᱱᱟ ᱛᱟᱞᱮ ᱨᱮᱱᱟᱜ ᱵᱚᱲᱟ ᱠᱚᱞᱮ ᱵᱮᱱᱟᱣᱟ᱾ ᱯᱚᱠᱚᱲᱤ ᱠᱚᱞᱮ ᱵᱮᱱᱟᱣᱟ᱾ ᱟᱨ ᱞᱩᱪᱤ ᱠᱚᱜᱮ ᱚᱱᱠᱟᱱ᱾ ᱟᱯᱮᱥᱮᱫ ᱫᱚ ᱪᱮᱫ ᱠᱚᱪᱚᱢ ᱞᱟᱹᱭ ᱠᱮᱫᱟ ᱚᱱᱟ ᱵᱟᱦᱟ ᱥᱟᱠᱟᱢ ᱮᱢᱟᱱ ᱛᱮᱢᱟᱱ, ᱥᱤᱧ ᱟᱲᱟᱜ ᱠᱚᱫᱚ ᱚᱱᱟ ᱠᱚᱫᱚ ᱟᱞᱮᱥᱮᱫ ᱫᱚ ᱵᱟᱝᱠᱚ ᱚᱱᱠᱟ ᱠᱟᱛᱮᱫ ᱫᱚ ᱵᱟᱝᱠᱚ ᱯᱤᱴᱷᱟᱹ ᱵᱟᱲᱟᱭ ᱜᱮᱭᱟ᱾
ᱦᱮᱸ, ᱟᱨ ᱟᱠᱷᱨᱤᱧ ᱦᱚᱸᱛᱚ ᱦᱳᱭᱛᱳ ᱵᱳᱫᱷᱚᱭ ᱚᱱᱟ ᱠᱚᱫᱚ ᱵᱟᱠᱚ ᱤᱫᱤᱭᱟ ᱢᱤᱫ ᱫᱷᱟᱣ ᱵᱟᱠᱷᱟᱡ ᱯᱮ ᱧᱮᱞ ᱞᱮᱜᱟ ᱠᱮᱭᱟ ᱚᱱᱟ ᱦᱚᱸ ᱢᱟᱱᱮ, ᱵᱟᱝ ᱡᱚᱢ ᱠᱟᱛᱮᱜ ᱫᱚ ᱪᱤᱠᱟᱹ ᱞᱮᱠᱟᱛᱮᱢ ᱞᱟᱹᱭ ᱫᱟᱲᱮᱭᱟᱜ-ᱟ᱾ ᱡᱮ ᱱᱚᱣᱟ ᱥᱤᱵᱤᱞᱟ ᱪᱮᱫᱠᱟ ᱵᱩᱡᱷᱟᱹᱜ-ᱟ᱾ ᱦᱮᱸ ᱥᱮ ᱵᱟᱝ ᱚᱱᱟ ᱠᱚᱫᱚ ᱡᱚᱢ ᱠᱟᱛᱮᱜ ᱠᱷᱟᱱ ᱜᱮᱢ ᱵᱩᱡᱽ ᱫᱟᱲᱮᱭᱟᱜ-ᱟ ᱡᱮ ᱦᱮᱸ ᱱᱚᱣᱟ ᱫᱚ ᱥᱤᱵᱤᱞ ᱜᱮᱭᱟ᱾ ᱦᱮᱞᱳ,
ᱦᱮᱸ ᱦᱮᱸ,
ᱮᱸ ᱢᱮᱱ ᱫᱟᱹᱧ ᱵᱟᱵᱤᱱ ᱨᱚᱲᱮᱫ ᱫᱚ ᱨᱚᱲᱮᱫ ᱫᱚ ᱟᱫᱽ ᱮᱱᱟᱵᱤᱱ ᱥᱮ ᱪᱮᱫ᱾
ᱟᱫᱚ ᱫᱚ ᱵᱩᱡᱮᱫ ᱜᱮᱭᱟᱵᱤᱱ ᱱᱚᱛᱮ ᱵᱟᱡᱟᱨ ᱫᱷᱟᱨᱮ ᱨᱮᱦᱚᱸ ᱟᱫᱚ ᱡᱟᱹᱯᱩᱫ ᱵᱟᱲᱟ ᱞᱮᱠᱷᱟᱱ ᱱᱮᱴᱣᱟᱨᱠ ᱠᱟᱴᱤᱡ ᱰᱤᱥᱴᱟᱵ ᱵᱟᱲᱟᱭᱮ-ᱟ᱾
ᱦᱮᱸ, ᱦᱮᱸᱛᱚ ᱱᱤᱛᱚᱝ ᱫᱚ ᱟᱹᱭᱩᱵ ᱦᱚᱸ ᱟᱹᱭᱩᱵ ᱧᱚᱜ ᱱᱟᱛᱚ᱾ ᱦᱮᱸ ᱛᱟᱞᱟ ᱢᱟᱞᱟ ᱨᱮ ᱠᱟᱹᱴᱤᱡ ᱤᱭᱟᱹᱭᱮᱱᱟ ᱞᱟᱹᱭ ᱫᱟᱹᱧ ᱠᱟᱴᱟᱣ ᱢᱟᱴᱟᱣ ᱮᱱᱟ ᱥᱮ ᱪᱮᱜ ᱚᱱᱟ ᱜᱮᱞᱤᱧ ᱢᱮᱱ᱾ ᱠᱚ ᱞᱤᱧ ᱧᱮᱞᱮᱫᱟ᱾ ᱟᱨ ᱱᱟᱛᱮ ᱠᱟᱹᱴᱤᱡ ᱚᱱᱟ ᱠᱚᱜᱮ ᱚᱱᱮ ᱯᱤᱴᱷᱟᱹ ᱠᱚ ᱠᱟᱹᱴᱤᱡ ᱤᱥᱤᱱ ᱵᱟᱲᱟ ᱧᱚᱜ ᱦᱩᱭᱩᱜ ᱠᱟᱱᱟ ᱚᱱᱟ ᱠᱚ᱾ ᱦᱮᱞᱳ
ᱦᱮᱸ ᱦᱮᱸ ᱟᱸᱡᱚᱢ ᱫᱟᱞᱤᱧ, ᱱᱮᱴᱣᱟᱨᱠ ᱜᱮ ᱫᱚᱢᱮ ᱰᱤᱥᱴᱟᱵ ᱮᱫᱟᱭ᱾
ᱚ ᱦᱚᱸ, ᱴᱟᱣᱟᱨ ᱧᱚᱜ ᱵᱤᱱ ᱥᱮᱱ ᱠᱚᱜ-ᱟ ᱠᱟᱹᱴᱤᱡ᱾
ᱦᱚᱭ ᱟᱪᱪᱷᱟ ᱟᱪᱪᱷᱟ ᱟᱨ ᱛᱟᱦᱚᱞᱮ ᱛᱟᱨ ᱫᱤᱱ ᱫᱚ ᱯᱮ ᱵᱟᱲᱟᱭ ᱜᱮᱭᱟ᱾
ᱦᱮᱸ?
ᱛᱟᱞᱮ ᱵᱤᱞᱤ ᱥᱟᱶ ᱥᱟᱶᱛᱮ ᱚᱱᱠᱟᱱᱟᱜ ᱟᱨᱚ ᱮᱴᱟᱜ ᱠᱤᱪᱷᱩ ᱦᱮᱱᱟᱜ-ᱟ ᱡᱟᱦᱟᱸ ᱫᱚᱠᱚ ᱯᱤᱴᱷᱟᱹ ᱵᱟᱲᱟᱭ ᱜᱮᱭᱟ᱾
ᱱᱤᱛᱚᱝ ᱫᱚ ᱚᱱᱠᱟ ᱫᱚ ᱵᱟᱹᱞᱤᱧ ᱫᱤᱥᱟᱹᱭᱮᱫᱟ ᱠᱟᱱᱴᱷᱟᱲ ᱠᱚᱢᱟ ᱯᱤᱴᱷᱟᱹ ᱜᱮ ᱦᱩᱭᱩᱜᱟ, ᱟᱨ ᱠᱩ ᱦᱟᱹᱠᱩ ᱠᱚ ᱠᱟᱹᱴᱤᱡ ᱯᱤᱴᱷᱟᱹ ᱠᱚ ᱵᱟᱲᱟ ᱦᱩᱭᱩᱜ ᱠᱟᱱ ᱜᱮᱭᱟ ᱱᱮᱛᱟᱨ ᱫᱚ ᱵᱚᱨᱥᱟ ᱫᱤᱱ ᱫᱚ᱾ ᱦᱟᱹᱠᱩ ᱩᱱᱠᱩ ᱦᱩᱲᱩ ᱵᱟᱦᱟ ᱦᱟᱹᱠᱩ ᱥᱮ ᱪᱤᱞᱤ ᱩᱱᱠᱩ ᱠᱟᱹᱴᱤᱡ ᱠᱟᱹᱴᱤᱡ ᱠᱚ ᱦᱮᱸᱫᱮ ᱜᱮᱠᱚ ᱢᱟᱱᱮ ᱠᱚ ᱦᱩᱭᱩᱜ-ᱟ ᱞᱟᱫ ᱢᱟᱫ ᱞᱮᱠᱚ ᱠᱷᱟᱱ ᱩᱱᱠᱩ ᱯᱤᱴᱦᱟᱹ ᱦᱚᱸ ᱵᱷᱟᱜᱮ ᱜᱮ ᱥᱤᱵᱤᱞᱟ᱾
ᱛᱚ ᱵᱟᱠᱚ ᱵᱚᱜᱮᱭᱟ,
ᱮᱸ ᱱᱚᱛᱮ ᱫᱚ ᱯᱤᱴᱷᱟᱹ ᱫᱚᱠᱚ ᱯᱤᱴᱷᱟᱹᱭᱮᱫ ᱠᱚᱜᱮ ᱛᱚ ᱦᱚᱸᱜ-ᱚᱭ ᱛᱚ ᱡᱚᱢ ᱵᱟᱲᱟ ᱦᱩᱭᱱᱟ ᱵᱷᱟᱜᱮ ᱜᱮᱠᱚ ᱥᱤᱵᱤᱞ ᱠᱟᱱᱟ᱾
ᱦᱚᱭ ᱛᱚᱜᱮ ᱛᱟᱦᱚᱞᱮ ᱩᱱᱠᱩ ᱫᱚ ᱪᱮᱫ ᱞᱮᱠᱟ ᱠᱟᱛᱮ ᱯᱮ ᱯᱤᱴᱷᱟᱹ ᱠᱚᱣᱟ?
ᱩᱱᱠᱩ ᱢᱟᱱᱮ ᱩᱱᱠᱩ ᱫᱚ ᱵᱮᱨᱮᱞ ᱛᱮᱜᱮ ᱠᱟᱹᱴᱤᱡ ᱦᱟᱹᱠᱩ ᱠᱟᱱᱟ ᱠᱚ ᱛᱚ ᱢᱚᱥᱞᱟ ᱠᱚ ᱛᱷᱚᱲᱟᱜᱟᱱ ᱢᱟᱠᱷᱟᱣ ᱠᱚ ᱦᱩᱭᱩᱜ-ᱟ, ᱟᱨ ᱦᱚᱞᱚᱝ ᱥᱟᱝ ᱥᱤᱯᱤ ᱢᱮᱥᱟ ᱠᱟᱛᱮᱫ ᱚᱱᱟ ᱫᱚ ᱯᱤᱴᱷᱟᱹ ᱠᱚ ᱦᱩᱭᱩᱜᱼᱟ᱾
ᱚ ᱟᱪᱪᱷᱟᱼᱟᱪᱪᱷᱟ ᱛᱟᱦᱚᱞᱮ ᱩᱱᱠᱩ ᱦᱚᱸ ᱱᱟᱯᱟᱭ ᱜᱮᱠᱚ ᱥᱤᱵᱤᱞᱟ᱾
ᱦᱮᱸ ᱩᱱᱠᱩ ᱦᱚᱸ ᱴᱷᱤᱠ ᱜᱮᱠᱚ ᱥᱤᱵᱤᱞᱟ ᱟᱨᱫᱚ ᱪᱮᱫ ᱚᱱᱮ ᱦᱮᱸᱫᱮ ᱜᱮ ᱧᱮᱞᱚᱜᱼᱟ ᱯᱤᱴᱷᱟᱹ ᱫᱚ ᱟᱨᱠᱤ᱾ ᱢᱟᱱᱮ ᱥᱤᱵᱤᱞ ᱫᱚ ᱥᱤᱵᱤᱞᱟ ᱟᱫᱚ ᱧᱮᱞᱛᱮ ᱠᱟᱹᱴᱤᱡ ᱦᱮᱸᱫᱮᱹ ᱧᱚᱜ ᱧᱮᱞᱚᱜᱼᱟ ᱮᱴᱟᱜ ᱡᱮᱢᱚᱱ ᱵᱚᱱ ᱯᱤᱴᱷᱟᱹᱭᱟ᱾ ᱮᱴᱟᱜ-ᱟᱜ ᱡᱤᱞ ᱠᱚ ᱚᱱᱟ ᱠᱚᱫᱚ ᱥᱟᱥᱟᱝ ᱧᱚᱜ ᱧᱮᱞᱚᱜ-ᱟ ᱡᱟᱦᱟᱸ ᱨᱟᱯᱟᱜ ᱠᱟᱱᱟ ᱚᱸᱰᱮ ᱠᱟᱹᱴᱤᱡ ᱨᱚᱝᱜᱚ ᱧᱚᱜ ᱧᱮᱞᱚᱜᱼᱟ ᱚᱱᱠᱟ ᱛᱚᱵᱮ ᱱᱚᱣᱟ ᱫᱚ ᱵᱟᱝ᱾ ᱱᱚᱣᱟ ᱫᱚ ᱠᱟᱹᱴᱤᱡ ᱦᱮᱸᱫᱮ ᱧᱚᱜ ᱧᱮᱞᱚᱜᱼᱟ, ᱛᱚᱵᱮ ᱥᱤᱵᱤᱞ ᱫᱚ ᱚᱱᱟ ᱠᱷᱚᱱᱟᱜ ᱦᱚᱸ ᱢᱟᱱᱮ ᱡᱟᱹᱥᱛᱤ ᱥᱤᱵᱤᱞᱟ ᱱᱩᱠᱩ ᱫᱚᱠᱚ ᱥᱩᱱᱩᱢᱼ ᱥᱩᱱᱩᱢ ᱧᱚᱜ ᱜᱮᱭᱟ ᱦᱟᱹᱠᱩ ᱟᱨᱠᱤ᱾
ᱳ ᱟᱪᱪᱷᱟᱼᱟᱪᱪᱷᱟ᱾ ᱩᱱᱠᱩ ᱦᱟᱹᱠᱩ ᱦᱚᱸᱛᱚ ᱠᱚ ᱦᱮᱸᱫᱮ ᱜᱮᱭᱟ ᱚᱱᱟ ᱦᱚᱛᱮᱡ ᱛᱮ ᱛᱟᱦᱟᱞᱮ ᱯᱤᱴᱦᱟ ᱦᱚᱸ ᱠᱟᱹᱴᱤᱡ ᱦᱮᱸᱫᱮᱼᱦᱮᱸᱫᱮ ᱜᱮ ᱧᱮᱞᱚᱜᱼᱟ᱾
ᱦᱮᱸ ᱱᱤᱛᱚᱜ ᱟᱯᱮ ᱚᱱᱛᱮ ᱫᱚ ᱱᱚᱝᱠᱟᱱ ᱦᱟᱹᱠᱩ ᱫᱚ ᱵᱟᱹᱱᱩᱜ ᱠᱚᱣᱟ᱾
ᱵᱟᱝᱼᱵᱟᱝ ᱟᱞᱮ ᱥᱮᱫ ᱫᱚ ᱱᱩᱠᱩ ᱦᱟᱹᱠᱩ ᱠᱚᱫᱚ ᱵᱟᱹᱱᱩᱜ ᱠᱚᱣᱟ ᱢᱮᱱᱠᱷᱟᱱ᱾ ᱚᱱᱠᱟ ᱵᱚᱲᱚ ᱧᱚᱜ ᱜᱮᱭᱟ ᱠᱚ ᱱᱚᱣᱟ ᱠᱷᱚᱱᱟᱜ᱾ ᱪᱮᱫ ᱧᱩᱛᱩᱢ ᱫᱚ ᱵᱟᱝᱞᱤᱧ ᱫᱤᱥᱟᱹᱭᱮᱫ ᱛᱟᱠᱚᱣᱟ ᱪᱮᱫ ᱧᱩᱛᱩᱢ ᱠᱟᱱ ᱛᱟᱠᱚᱣᱟ ᱢᱮᱱᱠᱷᱟᱱ ᱩᱱᱠᱩᱣᱟᱜ᱾ ᱢᱟᱱᱮ ᱡᱟᱝ ᱫᱚ ᱟᱹᱰᱤ ᱯᱟᱛᱼᱼ ᱛᱞᱟ ᱯᱟᱛᱞᱟ ᱜᱮ ᱛᱟᱠᱚᱣᱟ ᱚᱱᱮ ᱩᱵ ᱞᱮᱠᱟ ᱞᱮᱭ ᱜᱟᱱᱚᱜᱼᱟ᱾
ᱦᱮᱸ
ᱚᱱᱟ ᱚᱱᱟ ᱠᱷᱚᱱᱟᱜ ᱱᱮᱱᱤᱡᱽ᱾ ᱟᱨ ᱦᱳᱭ ᱩᱱᱠᱩ ᱠᱚ ᱯᱤᱴᱷᱟᱹ ᱵᱟᱲᱟ ᱠᱚᱜᱮᱭᱟᱞᱮ ᱢᱟᱡᱷᱮᱢᱚᱫᱷᱮ ᱟᱫᱚ ᱟᱹᱰᱤ ᱠᱚᱢ ᱟᱨᱠᱤ᱾
ᱚ ᱱᱚᱛᱮ ᱫᱚ ᱩᱱᱠᱩ ᱦᱟᱹᱠᱩ ᱠᱚᱫᱚ ᱵᱟᱝ ᱫᱤᱥᱟᱹ ᱵᱟᱲᱟᱜᱼᱟ ᱠᱚ᱾ ᱱᱚᱛᱮ ᱫᱚ ᱩᱱᱠᱩ ᱦᱟᱹᱠᱩ ᱠᱚᱫᱚ ᱵᱟᱝ ᱫᱤᱥᱟᱹ ᱵᱟᱲᱟ ᱦᱩᱭ ᱟᱠᱟᱱᱟ᱾ ᱛᱚ ᱧᱮᱞ ᱠᱚ ᱦᱩᱭᱩᱜᱼᱟ ᱡᱟᱦᱟᱸ ᱛᱤᱥ ᱟᱨ ᱵᱟᱡᱟᱨ ᱠᱚᱨᱮ ᱠᱚ ᱟᱹᱠᱷᱨᱤᱧ ᱠᱚᱜᱮ ᱜᱮᱭᱟ ᱥᱮ ᱵᱟᱝ ᱦᱟᱹᱠᱩ ᱫᱚ ᱛᱚᱵᱮ?
ᱦᱮᱸ ᱦᱮᱸ ᱱᱚᱣᱟ ᱟᱞᱮᱭᱟᱜ ᱵᱟᱡᱟᱨ ᱨᱮ ᱩᱱᱠᱩ ᱟᱠᱷᱨᱤᱧ ᱠᱚᱜᱮᱭᱟ ᱢᱮᱱᱠᱷᱟᱱ ᱩᱱᱠᱩ ᱦᱟᱹᱠᱩ ᱫᱚ ᱚᱱᱟ ᱡᱟᱝ ᱠᱚ ᱵᱟᱹᱱᱩᱜ ᱛᱟᱠᱚ ᱛᱮ ᱟᱹᱰᱤ ᱪᱟᱬ ᱩᱱᱠᱩ ᱫᱚ ᱢᱟᱱᱮ ᱩᱫᱽ ᱪᱮᱫ ᱞᱮᱠᱟ ᱞᱟᱢᱵᱟᱜᱼᱟ ᱦᱳᱭ ᱚᱱᱠᱟ ᱠᱚ ᱞᱟᱢᱵᱟᱣ ᱜᱚᱫᱚᱜᱼᱟ᱾ ᱢᱟᱱᱮ ᱟᱨ ᱜᱚᱡᱽ ᱡᱚᱠᱷᱚᱱ ᱜᱮ ᱦᱟᱹᱠᱩ